ᱜᱮ
ᱦᱮᱞᱳ᱾
ᱦᱮᱸ ᱜᱚᱝᱠᱮ ᱡᱚᱦᱟᱨ ᱜᱮ᱾
ᱦᱮᱸ ᱜᱚᱝᱠᱮ ᱡᱚᱦᱟᱨᱤ᱾
ᱚ ᱟᱫᱚ ᱵᱮᱥ ᱵᱟᱲᱟ ᱜᱮᱭᱟᱵᱤᱱ ᱜᱚᱝᱠᱮ?
ᱦᱮᱸ ᱵᱮᱥ ᱵᱟᱲᱟ ᱜᱮ, ᱟᱵᱮᱱ ᱜᱤ?
ᱦᱮᱸ ᱟᱹᱞᱤᱧ ᱦᱚᱸ ᱱᱤᱭᱟᱹ ᱜᱷᱟᱹᱲᱤᱡ ᱫᱚ ᱱᱟᱯᱟᱭ ᱜᱮ ᱦᱮᱱᱟᱸᱜ ᱞᱤᱧᱟ᱾
ᱪᱮᱜ ᱡᱮᱢᱚᱱ ᱱᱟᱯᱟᱭ ᱛᱮᱜᱮᱵᱚᱱ ᱛᱟᱦᱮᱸᱱ ᱢᱟ ᱚᱝᱠᱟ ᱜᱮ᱾
ᱦᱮᱸ ᱪᱟᱸᱫᱳᱣᱟᱜ ᱫᱟᱭᱟ ᱫᱩᱞᱟᱹᱲ ᱛᱮ ᱱᱤᱭᱟᱹ ᱜᱷᱟᱹᱲᱤᱡ ᱫᱚ ᱱᱟᱯᱟᱭ ᱜᱮᱛᱚ ᱥᱟᱱᱟᱢ ᱠᱚᱜᱮ ᱱᱟᱯᱟᱭ ᱜᱮᱵᱚᱱ ᱛᱟᱦᱮᱸᱱ ᱢᱟ᱾
ᱦᱳᱭ᱾
ᱟᱫᱚ ᱜᱚᱝᱠᱮ ᱡᱚᱢ ᱵᱟᱲᱟ ᱠᱚᱫᱚ ᱦᱩᱭ ᱱᱟ?
ᱦᱳᱭ ᱡᱚᱢ ᱵᱟᱲᱟ ᱫᱚ ᱦᱩᱭ ᱠᱟᱱᱟ ᱮᱠᱷᱚᱱ ᱢᱟ ᱦᱚᱸᱜᱼᱚᱭ ᱠᱟᱹᱴᱤᱡ ᱜᱚᱰᱟ ᱥᱮᱤᱧ ᱦᱮᱡ ᱠᱟᱱᱟ᱾
ᱟᱫᱚ ᱜᱚᱝᱠᱮ ᱥᱮᱛᱟᱜ ᱥᱮᱛᱟᱜ ᱜᱚᱰᱟ ᱥᱮᱫ ᱫᱚ ᱚᱠᱟ ᱞᱮᱠᱟ?
ᱠᱟᱹᱴᱤᱡ ᱯᱮᱠᱴᱤᱥ ᱠᱚ ᱦᱩᱭᱩᱜ ᱠᱟᱱ ᱛᱟᱦᱮᱸᱱᱛᱮ ᱜᱚᱰᱟ ᱥᱮᱫ ᱨᱮᱜᱮᱧ ᱦᱮᱡ ᱠᱟᱱ ᱛᱟᱦᱮᱸᱱᱟ᱾
ᱚ ᱟᱫᱚ ᱜᱚᱝᱠᱮ ᱦᱚᱸᱜᱼᱚᱝᱠᱟ ᱟᱫᱚ ᱟᱯᱱᱟᱨ ᱮᱸ ᱯᱷᱤᱡᱤᱠᱮᱞ ᱴᱷᱤᱠ ᱚᱱᱟ ᱯᱮᱠᱴᱤᱥᱚᱜ, ᱥᱮ ᱵᱚᱞ ᱠᱷᱮᱞᱚᱜ? ᱥᱮ ᱚᱠᱟᱞᱮᱠᱟ ᱡᱟᱦᱟᱸᱱ ᱢᱟᱱᱮ ᱠᱟᱹᱢᱤ ᱨᱮᱱᱟᱜ ᱠᱷᱡᱽ ᱛᱚᱞᱟᱥ ᱯᱨᱮᱠᱴᱤᱥᱚᱜ?
ᱵᱟᱝ ᱱᱚᱝᱠᱟ ᱵᱚᱞ ᱜᱟᱛᱮᱜ ᱜᱮ᱾
ᱚ ᱟᱪᱪᱷᱟ᱾ ᱛᱟᱦᱚᱞᱮ ᱠᱷᱮᱞᱳᱜ ᱵᱚᱭᱦᱟᱜ ᱠᱟᱱ ᱛᱟᱵᱚᱱ ᱜᱮᱭᱟᱢ?
ᱦᱳᱭ᱾
ᱦᱳᱭ ᱢᱚᱡᱽᱛᱮ ᱠᱷᱮᱞᱳᱜ ᱛᱟᱵᱚᱱ ᱢᱮ ᱜᱚᱝᱠᱮ ᱾
ᱛᱚ ᱟᱯᱮ ᱥᱮᱫ ᱫᱚ ᱚᱱᱛᱮ ᱠᱷᱮᱞᱟ ᱠᱚᱫᱚ ᱦᱩᱭ ᱵᱟᱲᱟᱭ ᱜᱮᱭᱟ ᱥᱮ ᱵᱟᱝ?
ᱦᱮᱸ ᱜᱚᱝᱠᱮ ᱠᱷᱮᱞ ᱮᱠᱫᱚᱢ ᱫᱚᱢᱮ ᱜᱮ, ᱦᱳᱭᱳᱜ ᱜᱮᱭᱟ ᱟᱞᱮ ᱥᱮᱫ ᱦᱚᱸ᱾
ᱟᱪᱪᱷᱟ, ᱪᱮᱫ ᱪᱮᱫ ᱞᱮᱠᱟ ᱱᱚᱝᱠᱟ ᱥᱤᱨᱯᱚ ᱠᱚᱫᱚ, ᱪᱮᱫ ᱞᱮᱠᱟ ᱯᱮ ᱫᱚᱦᱚ ᱵᱟᱲᱟᱭ ᱜᱮᱭᱟ?
ᱟᱨ ᱥᱤᱨᱯᱟᱹ ᱠᱚᱫᱚ ᱠᱟᱹᱣᱰᱤ ᱜᱮ ᱛᱟᱦᱮᱱ ᱜᱮᱭᱟ, ᱟᱹᱰᱤ ᱡᱟᱹᱥᱛᱤ ᱱᱟᱦᱟᱜ ᱫᱚ, ᱟᱹᱰᱤ ᱡᱟᱹᱥᱛᱤ ᱠᱟᱹᱣᱰᱤ ᱜᱮ ᱛᱟᱦᱮᱱ ᱠᱟᱱᱟ᱾
ᱟᱪᱪᱷᱟ᱾
ᱟᱫᱚ ᱥᱮᱫᱟᱭ ᱫᱚ ᱦᱟᱸᱜ, ᱡᱮ ᱮ ᱩᱱᱠᱩ ᱥᱩᱠᱨᱤ, ᱠᱚ ᱩᱱᱠᱩ ᱮᱢᱟᱱ ᱠᱚ, ᱮᱢ ᱠᱮ
ᱦᱳᱭ,
ᱟᱫᱚ ᱱᱮᱛᱟᱨ ᱫᱚ, ᱟᱹᱰᱤ ᱡᱟᱹᱥᱛᱤ ᱠᱟᱹᱣᱰᱤ ᱜᱮ ᱛᱟᱦᱮᱱᱟ ᱱᱮᱛᱟᱨ ᱫᱚ᱾
ᱮᱠᱷᱚᱱ ᱫᱚ ᱥᱚᱵ ᱡᱟᱭᱜᱟ ᱧᱮᱞ ᱞᱮᱠᱷᱟᱡ ᱫᱚ, ᱠᱟᱹᱣᱰᱤ ᱜᱮᱠᱚ ᱫᱚᱦᱚᱭᱫᱟ᱾
ᱦᱮᱸ ᱜᱚᱝᱠᱮ ᱟᱫᱚᱢ ᱱᱮᱛᱟᱨ ᱫᱚ, ᱜᱚᱝᱠᱮ ᱦᱚᱸᱜ ᱱᱚᱝᱠᱟ ᱡᱮ ᱠᱟᱹᱣᱰᱤ ᱫᱚᱦᱚ ᱨᱮᱱᱟᱜ, ᱠᱟᱨᱚᱱ ᱫᱚ ᱱᱚᱝᱠᱟ ᱞᱮᱠᱟ ᱡᱮ ᱩᱢ ᱱᱮᱛᱟᱨ ᱫᱚ ᱡᱟᱦᱟᱸ ᱟᱯᱱᱟᱨ ᱴᱤᱢ ᱫᱚ ᱵᱟᱹᱱᱩᱜ ᱛᱟᱠᱚᱣᱟ ᱥᱮ, ᱟᱫᱚ ᱜᱤᱫᱽᱨᱟᱹ ᱠᱚ ᱯᱟᱸᱡᱟ ᱠᱟᱛᱮᱫ ᱠᱷᱮᱞᱳᱜ ᱦᱳᱭᱳᱜ ᱠᱟᱱ ᱛᱟᱠᱚᱣᱟ ᱩᱱᱠᱩ ᱦᱚᱸ, ᱛᱚ ᱩᱱᱠᱩ ᱫᱚ ᱢᱤᱫᱴᱟᱝ ᱜᱤᱫᱽᱨᱟᱹ ᱛᱚ ᱟᱨ ᱟᱢᱟᱜ ᱛᱮ ᱠᱷᱮᱞᱟᱭ, ᱩᱱᱤ ᱛᱚ ᱵᱤᱱ ᱠᱟᱹᱣᱰᱤ ᱛᱮᱫᱚ ᱵᱟᱭ ᱠᱷᱮᱞᱟ᱾ ᱟᱫᱚ ᱱᱚᱛᱮ ᱠᱷᱚᱱ ᱦᱚᱸ ᱠᱟᱹᱣᱰᱤ ᱠᱚ, ᱧᱟᱢ ᱞᱮᱠᱷᱟᱱ ᱜᱚᱲᱚ ᱠᱚ ᱧᱟᱢᱮᱭᱟ᱾ ᱦᱮᱸ ᱦᱚᱸᱜᱼᱚ ᱱᱚᱝᱠᱟ ᱞᱮᱠᱟ
ᱛᱚ ᱜᱚᱝᱠᱮ ᱟᱯᱮᱥᱮᱫ ᱫᱚ ᱱᱚᱝᱠᱟ, ᱫᱷᱟᱢᱟᱠᱟ ᱠᱷᱮᱞᱟ ᱠᱚᱫᱚ, ᱦᱩᱭ ᱵᱟᱲᱟᱭ ᱜᱮᱭᱟ ᱥᱮ ᱵᱟᱝ?
ᱫᱚᱢᱮ ᱜᱚᱝᱠᱮ ᱫᱚᱢᱮ ᱦᱳᱭᱳᱜ ᱜᱮᱭᱟ ᱾
ᱟᱪᱪᱷᱟ ᱵᱮᱥ ᱜᱮ ᱛᱟᱦᱚᱞᱮ᱾
ᱟᱫᱚ ᱤᱧ ᱫᱚ ᱦᱟᱸᱜ, ᱜᱚᱢᱠᱮ ᱟᱹᱵᱤᱱ ᱫᱚ ᱵᱮᱝᱜᱚᱞ ᱨᱮᱜᱮ ᱛᱚ?
ᱦᱳᱭ ᱵᱮᱝᱜᱚᱞ ᱫᱤᱥᱚᱢ ᱾
ᱦᱳᱭ ᱟᱫᱚ ᱟᱹᱞᱤᱧ ᱦᱚᱸ ᱵᱮᱝᱜᱚᱞ ᱫᱤᱥᱚᱢ ᱜᱮ, ᱟᱛᱚ ᱦᱳᱭ ᱫᱚ ᱦᱳᱭᱳᱜ ᱜᱮᱭᱟ ᱫᱷᱟᱸᱠᱟ ᱠᱚᱫᱚ ᱫᱚᱢᱮᱜ ᱜᱮ ᱦᱳᱭᱳᱜ ᱜᱮᱭᱟ, ᱛᱚ, ᱛᱚ ᱧᱮᱞ ᱵᱟᱲᱟ ᱟᱠᱟᱫ ᱜᱮᱭᱟᱵᱚᱱ ᱠᱷᱚᱵᱚᱨ ᱠᱚ ᱾
ᱦᱳᱭ ᱾
ᱟᱪᱪᱷᱟ, ᱜᱚᱝᱠᱮ ᱛᱟᱦᱚᱞᱮ ᱟᱹᱵᱤᱱ ᱫᱚ ᱛᱟᱦᱚᱞᱮ ᱠᱷᱮᱞᱳᱜ ᱵᱤᱱ ᱪᱟᱞᱟᱜ ᱜᱮᱭᱟ?
ᱦᱮᱸ ᱜᱚᱝᱠᱮ ᱠᱷᱮᱞ ᱠᱚᱫᱚ ᱪᱟᱞᱟᱣ ᱦᱳᱭᱳᱜ ᱜᱮᱭᱟ ᱾
ᱟᱪᱪᱷᱟ, ᱟᱪᱪᱷᱟ ᱾
ᱦ ᱱᱩᱭ ᱦᱚᱸᱛᱤᱦᱤᱧ ᱢᱤᱫᱴᱟᱝ ᱠᱷᱮᱞᱟ ᱢᱮᱱᱟᱜᱼᱟ᱾
ᱚᱻᱻ᱾
ᱟᱫᱚ ᱚᱱᱟ ᱫᱚ ᱵᱟᱨᱚ ᱵᱟᱡᱟᱜ ᱜᱟᱱ ᱵᱟᱨᱚ, ᱮᱠ ᱵᱟᱡᱟᱜ ᱠᱚᱛᱮ ᱢᱮᱱᱟᱜᱼᱟ᱾
ᱟᱪᱪᱷᱟ ᱟᱪᱪᱷᱟ᱾
ᱟᱫᱚ ᱦᱟᱸᱜ ᱦᱳᱭᱳᱜᱼᱟ, ᱚᱱᱛᱮ ᱜᱮ ᱠᱷᱮᱞᱟ ᱪᱟᱞᱟᱜ ᱟᱹᱧ ᱦᱟᱸᱜ᱾
ᱟᱫᱚ ᱛᱤᱱᱟᱹᱜ ᱴᱟᱠᱟ ᱨᱮᱱᱟᱜ ᱠᱷᱮᱞ ᱜᱚᱝᱠᱮ?
ᱚᱸᱰᱮ ᱫᱚ ᱢᱮᱱᱟᱜ ᱠᱟᱫᱟ, ᱯᱷᱟᱥᱴ ᱯᱷᱟᱥᱴ ᱯᱨᱟᱤᱡ ᱫᱚ ᱢᱮᱱᱟᱜ ᱠᱟᱫᱟ, ᱯᱷᱟᱥ ᱯᱨᱟᱭᱤᱡᱽ ᱫᱚ ᱢᱮᱱᱟᱜ ᱠᱟᱫᱟ, ᱛᱤᱨᱤᱥ ᱦᱟᱡᱟᱨ ᱟᱨ ᱥᱮᱠᱮᱱᱰ ᱫᱚ ᱢᱮᱱᱟᱜ ᱠᱟᱫᱟ ᱯᱚᱪᱤᱥ᱾ ᱻᱻᱦ
ᱟᱪᱪᱷᱟ ᱟᱪᱪᱷᱟ, ᱦᱮᱸ ᱮᱱᱦᱚᱸ ᱢᱚᱴᱟᱢᱩᱴᱤ ᱵᱷᱟᱜᱮ ᱠᱷᱮᱞ ᱜᱮ ᱦᱮᱱᱟᱜᱼᱟ ᱾
ᱦᱳᱭ ᱟᱴ ᱴᱤ ᱴᱤᱢ ᱨᱮᱱᱟᱜ ᱠᱟᱱᱟ᱾
ᱚ ᱛᱟᱨ ᱢᱟᱱᱮ ᱛᱚ ᱴᱷᱤᱠ ᱜᱮᱭᱟ, ᱟᱴ ᱴᱤ ᱴᱤᱢ ᱨᱮᱱᱟᱜ ᱠᱷᱮᱞ ᱢᱟᱱᱮ᱾
ᱦᱳᱭ ᱾
ᱟᱫᱚ-ᱟᱫᱚ ᱜᱚᱝᱠᱮ ᱛᱟᱦᱚᱞᱮ ᱪᱮᱫᱠᱟ, ᱚᱱᱟ ᱫᱚ ᱟᱴᱴᱤ ᱴᱤᱢ ᱨᱮᱱᱟᱜ ᱠᱷᱮᱞ ᱫᱚ ᱢᱤᱫ ᱫᱤᱱ ᱛᱮ ᱥᱮ ᱵᱟᱨ ᱫᱤᱱ ᱛᱮᱠᱚ ᱥᱟᱞᱟ ᱜᱚᱴᱟᱭᱟ᱾
ᱚᱱᱟ ᱫᱚ ᱢᱤᱫ ᱫᱤᱱ ᱨᱮᱱᱟᱜ ᱠᱟᱱ ᱜᱮᱭᱟ, ᱢᱮᱱᱞᱠᱷᱟᱡ ᱛᱤᱦᱤᱱ-ᱛᱤᱦᱤᱱ ᱨᱮᱱᱟᱜ ᱠᱟᱱ ᱜᱮᱭᱟ, ᱳᱣᱟᱱ ᱰᱮ᱾
ᱟᱪᱪᱷᱟ ᱾
ᱟᱪᱪᱷᱟ ᱦᱳᱭ ᱚᱱᱠᱟ ᱜᱮ᱾
ᱚ ᱟᱫᱚᱢ ᱚᱱᱟᱢ ᱠᱟᱹᱣᱰᱤ ᱵᱮᱜᱚᱨ ᱟᱨᱦᱚᱸ ᱱᱟᱱᱟ ᱦᱩᱱᱟᱹᱨ ᱥᱤᱨᱯᱟᱹ ᱫᱚ ᱢᱚᱱᱮ ᱯᱮᱨᱮᱡ ᱥᱤᱨᱯᱟᱹ ᱠᱚᱫᱚ ᱛᱟᱦᱮᱱ ᱜᱮᱭᱟ ᱛᱚ ᱾
ᱦᱳᱭ ᱚᱱᱟ ᱠᱚᱢᱟ ᱛᱮᱦᱮᱱ ᱜᱮ ᱠᱤᱪᱷᱩ
ᱦᱮᱸᱻ᱾ ᱟᱫᱚ ᱜᱚᱝᱠᱮ ᱚᱱᱟ ᱜᱮᱛᱚ ᱪᱤᱱᱦᱟᱹᱣ ᱠᱚᱫᱚ ᱵᱟᱹᱱᱩᱜ ᱛᱚ ᱟᱪᱪᱷᱟ ᱪᱤᱱᱦᱟᱹᱣ ᱠᱚ ᱦᱩᱭ ᱞᱮᱱᱠᱷᱟᱱ ᱦᱟᱸᱜ ᱛᱚ ᱠᱷᱮᱞᱳᱜ ᱠᱚᱫᱚ ᱚᱱᱟ ᱜᱮᱛᱚ ᱟᱞᱮ ᱥᱮᱫ ᱦᱚᱸ ᱫᱚᱢᱮ ᱠᱷᱮᱞ ᱠᱚ ᱦᱩᱭᱩᱜ ᱜᱮᱭᱟ ᱩᱱ ᱫᱚ ᱦᱟᱸᱜ ᱨᱚᱯᱚᱲ ᱠᱚᱫᱚ ᱦᱩᱭ ᱵᱟᱲᱟᱜ ᱜᱮᱭᱟ ᱾
ᱦᱳᱭ ᱠᱷᱮᱞᱟ ᱠᱚᱵᱮᱱ ᱞᱟᱹᱭ ᱠᱷᱟᱱᱡ ᱚᱱᱛᱮ ᱦᱚᱞᱮ ᱪᱟᱞᱟᱜ ᱜᱮᱭᱟ ᱠᱟᱹᱴᱤᱡ ᱠᱷᱮᱞ ᱠᱚᱦᱚᱸ ᱟᱯᱮ ᱥᱮ ᱦᱚᱸ᱾
ᱦᱮᱸᱛᱚ ᱜᱚᱝᱠᱮ ᱚᱱᱟ ᱜᱮᱛᱤᱧ ᱞᱟᱹᱭᱮᱫᱟ ᱡᱮᱦᱮᱛᱩ ᱠᱷᱮᱞᱳᱰᱤᱭᱟᱹ ᱵᱚᱭᱦᱟ ᱠᱟᱱᱟᱵᱤᱱ ᱟᱫᱚ ᱠᱷᱮᱞ ᱫᱚ ᱤᱱᱴᱟᱨᱮᱥᱴ ᱢᱮᱱᱟᱜᱼᱟ ᱢᱮᱱᱠᱷᱟᱱ ᱟᱹᱞᱤᱧ ᱫᱚ ᱵᱟᱝᱞᱤᱧ ᱠᱷᱮᱞ ᱟᱠᱟᱜᱼᱟ ᱦᱟᱸᱜ ᱦᱮᱸ ᱟᱫᱚ ᱵᱚᱲᱚ ᱫᱷᱚᱨᱚᱱ ᱫᱚ ᱠᱷᱮᱞ ᱵᱟᱝ ᱦᱩᱭ ᱠᱟᱱᱟ ᱴᱩᱜᱤ ᱴᱟᱜᱤ ᱫᱚ ᱠᱷᱮᱞ ᱦᱩᱭ ᱟᱠᱟᱱᱟ ᱦᱟᱸᱜ᱾
ᱟᱪᱪᱷᱟ᱾
ᱟᱫᱚ ᱵᱟᱠᱷᱟᱡ ᱟᱫᱚ ᱚᱱᱟ ᱜᱮ ᱛᱚ ᱠᱷᱮᱞ ᱫᱚ ᱛᱚᱵᱮ ᱫᱚᱢᱮᱜ ᱜᱮ ᱤᱱᱴᱟᱨᱮᱥᱴ ᱦᱮᱱᱟᱜᱼᱟ ᱯᱷᱩᱴᱵᱚᱞ ᱠᱷᱮᱞ ᱫᱚ᱾ ᱟᱫᱚ ᱚᱱᱠᱟ ᱜᱮ ᱛᱚ ᱨᱚᱯᱚᱨ ᱠᱚ ᱢᱟᱱᱮ ᱧᱮᱯᱮᱞ ᱠᱚ ᱛᱟᱦᱮᱸ ᱞᱮᱱ ᱠᱷᱟᱱ ᱛᱚ ᱠᱷᱮᱞ ᱠᱚᱫᱚ ᱞᱟᱹᱭ ᱜᱟᱱ ᱠᱚᱜ ᱜᱮᱭᱟ ᱡᱮ ᱟᱞᱮᱥᱮᱫ ᱱᱟᱦᱟᱜ ᱠᱷᱮᱞ ᱦᱤᱡᱩᱜ ᱯᱮ᱾
ᱱᱤᱪᱷᱟᱹᱭ ᱚᱱᱠᱟᱜᱮ᱾
ᱦᱮᱸᱻ ᱟᱫᱚ ᱠᱟᱛᱷᱟ ᱠᱟᱱ ᱜᱮᱭᱟ ᱠᱷᱮᱞ ᱦᱚᱸᱛᱚ ᱩᱱᱟᱹᱜ ᱫᱚ ᱧᱮ ᱡᱮ ᱥᱚᱦᱚᱡ ᱠᱟᱛᱷᱟ ᱫᱚ ᱵᱟᱝ ᱠᱟᱱᱟ᱾ ᱡᱮ ᱱᱚᱜᱼᱚ ᱱᱚᱝᱠᱟ ᱵᱚᱲᱚ ᱡᱟᱭᱜᱟ ᱨᱮᱵᱤᱱ ᱠᱷᱮᱞ ᱠᱟᱱᱟ, ᱛᱟᱦᱚᱞᱮ ᱜᱚᱝᱠᱮ ᱯᱮᱠᱴᱤᱥ ᱫᱚ ᱟᱫᱚ ᱟᱹᱵᱤᱱ ᱱᱤᱡᱮ ᱛᱤᱜᱤ ᱥᱮ ᱚᱠᱟᱞ ᱞᱮᱠᱟ ᱮᱠᱟᱰᱮᱢᱤ ᱨᱮᱵᱤᱱ ᱯᱮᱠᱴᱤᱥᱟ?
ᱱᱚᱝᱠᱟ ᱦᱩᱭᱩᱜ ᱜᱮᱭᱟ ᱢᱟᱱᱮ ᱠᱳᱪ ᱢᱮᱱᱟᱭ ᱠᱟᱫᱮᱭᱟ᱾ ᱠᱳᱪ ᱫᱟᱨᱟᱭ ᱜᱮ ᱯᱨᱠᱤᱥ ᱛᱮᱱᱟ᱾
ᱟᱪᱪᱷᱟ ᱵᱮᱥ ᱠᱟᱛᱷᱟ ᱠᱟᱱ ᱜᱮᱭᱟ᱾
ᱢᱟᱱᱮ ᱱᱚᱝᱠᱟ ᱱᱮᱛᱟᱨ ᱫᱚ ᱱᱚᱝᱠᱟ ᱯᱨᱮᱠᱴᱤᱥ ᱠᱟᱛᱮᱫ ᱦᱚᱸ ᱵᱟᱝ ᱜᱟᱱᱚᱜ ᱠᱟᱱᱟ ᱥᱮ᱾
ᱦᱮᱸ ᱦᱮᱸ᱾
ᱱᱤᱛᱚᱜ ᱫᱚ ᱨᱮᱦᱚᱸ ᱢᱟᱱᱮ ᱯᱨᱮᱠᱴᱤᱥ ᱠᱚᱦᱚᱸ ᱵᱟᱝ ᱦᱩᱭᱩᱜ ᱠᱟᱱᱟ ᱠᱷᱮᱞᱟ ᱠᱚᱦᱚᱸ ᱵᱟᱝ ᱦᱩᱭᱩᱜᱼᱟ᱾ ᱵᱳᱭ ᱛᱟᱦᱮᱱ ᱠᱷᱟᱡ ᱫᱚ ᱢᱤᱫ ᱢᱟᱱᱮ ᱢᱚᱸᱡᱽ ᱛᱮᱢ ᱠᱷᱮᱞ ᱫᱟᱲᱮᱭᱟᱜᱼᱟ᱾
ᱦᱮᱸ ᱜᱚᱢᱠᱮ ᱟᱫᱚ ᱡᱷᱚᱛᱚ ᱨᱮᱱᱟᱜ ᱜᱮ ᱜᱟᱭᱤᱰ ᱫᱚ ᱞᱟᱜᱟᱜ ᱜᱮᱭᱟ᱾
ᱦᱳᱭ᱾
ᱦᱮᱸ ᱟᱫᱚ ᱱᱤᱡᱮ ᱛᱮᱫᱚ ᱟᱫᱚ ᱱᱚᱜᱼᱚ ᱱᱚᱝᱠᱟ ᱠᱷᱟᱢ ᱠᱷᱮᱭᱟᱞᱤ ᱱᱤᱡᱮᱨᱟᱜ ᱢᱚᱱᱮ ᱫᱚ ᱛᱤᱱᱟᱹᱜ ᱮᱢ ᱠᱮᱴᱮᱡᱟ ᱟᱫᱚ ᱢᱤᱫ ᱦᱚᱲ ᱦᱚᱨ ᱩᱫᱩᱜᱤᱡ ᱛᱟᱦᱮᱱ ᱠᱷᱟᱱ ᱡᱮ ᱱᱚᱣᱟ ᱵᱟᱝ ᱦᱟᱱᱟ ᱦᱟᱱᱟ ᱯᱚᱨᱮ ᱦᱟᱱᱟ ᱡᱮ ᱱᱚᱝᱠᱟ ᱠᱟᱛᱮᱫ ᱚᱱᱠᱟᱜᱼᱟ᱾ ᱟᱫᱚ ᱱᱤᱡᱮ ᱫᱚ ᱠᱟᱹᱴᱤᱡ ᱡᱟᱦᱟᱸ ᱨᱮ ᱞᱟᱸᱜᱟᱢ ᱵᱩᱡᱷᱟᱹᱣ ᱠᱮᱫ ᱠᱷᱟᱱ ᱜᱮ ᱚᱸᱰᱮ ᱠᱷᱚᱱᱮᱢ ᱥᱟᱦᱟᱭᱮᱱᱟ᱾
ᱦᱳᱭ᱾
ᱟᱫᱚ ᱠᱳᱪᱮ ᱛᱟᱦᱮᱱ ᱠᱷᱟᱱ ᱫᱚ ᱦᱟᱸᱜ ᱥᱟᱦᱟ ᱫᱚ ᱵᱟᱭ ᱥᱟᱦᱟ ᱦᱚᱪᱚ ᱟᱢᱟ ᱡᱮ ᱱᱚᱣᱟ ᱯᱩᱨᱟᱹᱣ ᱛᱟᱢ ᱮᱠᱟᱞ᱾
ᱦᱳᱭ ᱚᱱᱮ ᱚᱱᱠᱟᱜᱮ᱾
ᱦᱮᱸ ᱟᱫᱚ ᱱᱚᱜᱼᱚ ᱱᱚᱝᱠᱟᱛᱮ ᱟᱵᱚ ᱡᱚᱛᱷᱟᱛ ᱡᱟᱭᱜᱟ ᱨᱮᱫᱚᱭ ᱴᱷᱤᱠ ᱜᱮᱭ ᱤᱫᱤ ᱵᱚᱱᱟ᱾ ᱟᱫᱚ ᱜᱚᱝᱠᱮ ᱛᱤᱱᱟᱹᱜ ᱴᱟ ᱡᱚᱛᱷᱟᱛᱚᱜ ᱟᱥᱮ ᱵᱟᱝ, ᱟᱫᱚ ᱢᱤᱫ ᱠᱟᱛᱷᱟ ᱞᱤᱧ ᱠᱩᱞᱤᱭᱮᱫ ᱵᱤᱱᱟ ᱦᱟᱸᱜ ᱢᱚᱱᱮ ᱫᱚ ᱟᱞᱚᱵᱤᱱ ᱵᱟᱹᱲᱤᱡ ᱛᱟᱹᱵᱤᱱᱟ᱾ ᱟᱫᱚ ᱜᱚᱝᱠᱮ ᱛᱟᱦᱚᱞᱮ ᱠᱷᱮᱞ ᱫᱚ ᱦᱚᱜᱼᱚᱭ ᱛᱵᱤᱱ ᱠᱷᱮᱞ ᱠᱟᱱᱟ ᱛᱟᱦᱚᱞᱮ ᱡᱮ ᱡᱷᱚᱛᱚ ᱠᱷᱚᱱ ᱛᱚ, ᱟᱹᱵᱤᱱ ᱱᱤᱱ ᱦᱟᱹᱵᱤᱡ ᱛᱮ ᱡᱟᱦᱟᱸ ᱵᱤᱱ ᱠᱷᱮᱞ ᱟᱠᱟᱫᱟ ᱮᱠᱟᱞ ᱛᱟᱦᱚᱞᱮ ᱡᱮ ᱡᱷᱚᱛᱚ ᱠᱷᱚᱱ ᱵᱮᱥᱤ ᱠᱟᱹᱣᱰᱤ ᱨᱮᱱᱟᱜ ᱫᱚ ᱛᱤᱱᱟᱹᱜ ᱵᱤᱱ ᱠᱷᱮᱹᱞ ᱠᱟᱜ-ᱟ?
ᱵᱮᱥᱤ ᱠᱟᱹᱣᱰᱤ ᱚᱝᱠᱟ ᱠᱷᱮᱹᱞ ᱢᱟ ᱦᱩᱭ ᱠᱟᱱᱜᱮ ᱞᱟᱠ ᱨᱮ, ᱠᱞᱟᱥ ᱞᱤᱧ ᱠᱷᱮᱹᱞ ᱛᱚ ᱛᱤᱱ ᱞᱟᱠᱷ ᱫᱷᱟᱵᱤᱡ᱾
ᱟᱪᱪᱷᱟ, ᱛᱟᱦᱞᱮ ᱛᱚ ᱟᱰᱤ ᱮᱠᱟᱞ ᱵᱚᱲᱚ ᱜᱮᱭᱟ᱾
ᱢᱟᱱᱮ ᱚᱱᱟ ᱵᱚᱞ
ᱟᱫᱚ ᱜᱚᱝᱠᱮ ᱟᱹᱞᱤᱧ ᱞᱤᱧ ᱟᱸᱡᱚᱢ ᱵᱟᱲᱟ ᱠᱟᱜ-ᱟ ᱦᱟᱸᱜ ᱡᱮ ᱱᱚᱛᱮ ᱡᱟᱦᱟᱸ ᱢᱮᱱᱟᱜ-ᱟ ᱡᱮ ᱵᱮᱲᱟ ᱠᱷᱟᱢᱟᱨ, ᱚᱸᱰᱮ ᱠᱚ ᱠᱷᱮᱹᱞ ᱠᱚᱵᱤᱱ ᱥᱮᱱ ᱵᱟᱲᱟ ᱟᱠᱟᱱ ᱜᱮᱭᱟ ᱪᱮᱛᱟ?
ᱵᱟᱝ ᱜᱚᱝᱠᱮ ᱚᱱᱟ ᱠᱚᱨᱮ ᱫᱚ ᱵᱟᱝ᱾
ᱟᱪᱪᱷᱟ ᱦᱚᱸᱜ-ᱚᱱᱛᱮ ᱦᱮᱱᱟᱜ-ᱟ ᱱᱚᱵᱚᱠᱚᱞᱟ ᱦᱮᱱᱟᱜ-ᱟ᱾ ᱢᱚᱦᱟᱨᱟᱡᱽᱯᱩᱨ ᱚᱱᱟᱞᱤᱧ ᱯᱷᱳᱱ ᱠᱚᱨᱮ ᱞᱤᱧ ᱧᱮᱞ ᱵᱟᱲᱟ ᱟᱠᱟᱜ-ᱟ ᱚᱱᱟ ᱡᱟᱭᱜᱟ᱾
ᱟᱫᱚ ᱚᱱᱟ, ᱚᱱᱟ ᱫᱤᱠ ᱫᱚ ᱩᱱᱟᱹᱜ ᱠᱷᱮᱞᱟ ᱠᱚᱫᱚ ᱵᱟᱞᱮ ᱪᱟᱞᱟᱜ ᱜᱮᱭᱟ᱾
ᱟᱪᱪᱷᱟ ᱟᱪᱪᱷᱟ᱾ ᱛᱟᱦᱞᱮ ᱟᱫᱚ ᱢᱟᱱᱮ ᱵᱮᱝᱜᱚᱞ ᱨᱮᱜᱮ ᱮᱴᱟᱜ ᱫᱤᱠ ᱜᱮᱭᱟᱵᱮᱱ ᱛᱚ, ᱟᱫᱚ ᱩᱱᱟᱹᱜ ᱡᱷᱟᱹᱞ ᱫᱚ ᱪᱤᱠᱟ ᱵᱮᱱ ᱦᱤᱡᱩᱜ-ᱟ ᱦᱟᱸᱜ?
ᱦᱳᱭ᱾
ᱦᱳᱭ᱾
ᱟᱞᱮᱥᱮᱫ ᱫᱚ ᱢᱮᱱ ᱞᱮᱠᱷᱟᱱ ᱡᱮ ᱵᱤᱥᱤ ᱫᱚ ᱤᱭᱟᱹ ᱥᱮᱫᱞᱮ ᱠᱷᱮᱞᱟ ᱫᱚᱞᱮ ᱥᱟᱠ ᱜᱮᱭᱟ ᱚᱱᱛᱮ ᱡᱷᱟᱲᱠᱷᱚᱱ ᱥᱮᱫ᱾
ᱚ, ᱛᱟᱨ ᱢᱟᱱᱮ ᱟᱫᱚ ᱮᱴᱟᱜ ᱥᱟᱭᱤᱰ ᱜᱮᱭᱟᱵᱤᱱ ᱟᱹᱞᱤᱧ ᱠᱷᱚᱱ ᱫᱚ᱾
ᱢᱟᱱᱮ ᱵᱟᱝᱜᱟᱞ ᱨᱮᱫᱚ ᱩᱱᱟᱹᱜ ᱠᱷᱮᱞᱟ ᱠᱚ ᱱᱚᱝᱠᱟ ᱵᱟᱝ ᱦᱩᱭᱩᱜ ᱜᱮᱭᱟ ᱥᱮ᱾
ᱦᱮᱸ ᱩᱱᱟᱹᱜ ᱠᱷᱮᱞᱳᱸᱰ ᱫᱚ, ᱦᱮᱸ ᱴᱷᱤᱠ ᱱᱚᱣᱟ ᱫᱚ ᱮᱠᱟᱞ ᱩᱪᱤᱫ ᱠᱟᱛᱷᱟ ᱵᱮᱱ ᱞᱟᱹᱭ ᱠᱟᱫᱟ ᱡᱷᱟᱲᱠᱷᱚᱸᱰ ᱥᱮᱫ ᱫᱚ ᱮᱠᱫᱚᱢ ᱟᱹᱰᱤ ᱠᱚᱴᱨᱟ ᱠᱷᱮᱞᱳᱜ ᱦᱩᱭᱩᱜ-ᱟ᱾
ᱢᱟᱨᱟᱝ ᱠᱷᱮᱞᱟ ᱠᱚ ᱦᱩᱭᱩᱜ ᱜᱮᱭᱟ ᱢᱚᱡᱽ ᱢᱚᱸᱡᱽ᱾
ᱦᱮᱸ ᱡᱷᱟᱲᱠᱷᱚᱸᱰ ᱥᱮᱫ ᱫᱚ ᱟᱹᱰᱤ ᱠᱚᱰᱨᱟ ᱠᱷᱮᱹᱞ ᱦᱩᱭᱩᱜ-ᱟ, ᱧᱮᱞ ᱵᱟᱲᱟ ᱦᱩᱭ ᱠᱟᱱᱟ ᱯᱷᱳᱱ ᱠᱚᱨᱮᱜ᱾ ᱦᱳᱭ ᱢᱚᱡᱽ ᱜᱮ᱾ ᱠᱷᱮᱞᱳᱜ ᱵᱮᱱ, ᱱᱚᱜ-ᱚᱭ ᱛᱚ ᱠᱷᱮᱹᱞ ᱦᱚᱸᱛᱚ ᱟᱫᱚ ᱱᱤᱭᱟᱹ ᱦᱟᱹᱵᱤᱡ ᱫᱚ ᱡᱮ ᱵᱷᱟᱜᱮ ᱜᱮ ᱠᱷᱮᱞᱳᱜ ᱛᱮᱦᱚᱸ ᱨᱚᱡᱽᱜᱟᱨ ᱫᱚᱠᱚ ᱨᱚᱡᱽᱜᱟᱨ ᱜᱟᱨᱮᱫ ᱜᱮᱭᱟ᱾
ᱦᱳᱭ᱾
ᱦᱮᱸ ᱟᱫᱚ ᱠᱷᱮᱹᱞ ᱦᱚᱸ ᱱᱟᱯᱟᱭᱟ ᱟᱫᱚ ᱛᱟᱦᱞᱮ ᱜᱚᱝᱠᱮ ᱚᱞᱚᱜ ᱠᱚᱫᱚ ᱚᱞᱚᱜ ᱜᱮᱭᱟᱵᱤᱱ ᱛᱚ?
ᱦᱮᱸ ᱜᱚᱝᱠᱮ ᱚᱞᱚᱜ ᱯᱟᱲᱦᱟᱣ ᱦᱩᱭᱩᱜ ᱠᱟᱱ ᱜᱮᱭᱟ ᱮᱠᱷᱚᱱ ᱫᱚ ᱠᱚᱞᱮᱡᱽ ᱨᱮ ᱪᱟᱹᱞᱩᱜ ᱠᱟᱱᱟ ᱦᱟᱸᱜ᱾
ᱚ ᱵᱮᱥ ᱜᱮ, ᱢᱚᱸᱡᱽ ᱜᱮ ᱯᱟᱲᱦᱟᱜ ᱛᱟᱵᱚᱱ ᱵᱮᱱ ᱱᱚᱜ-ᱚᱭ ᱛᱚ ᱵᱷᱟᱜᱮ ᱯᱟᱲᱦᱟᱣ ᱠᱚᱦᱚᱸ ᱵᱷᱟᱜᱮ ᱪᱟᱞᱟᱜ ᱠᱟᱱ ᱜᱮᱭᱟ᱾ ᱟᱫᱚ ᱥᱩᱫᱩ ᱦᱮᱸ ᱱᱚᱣᱟ ᱛᱚ ᱮᱠᱫᱚᱢ ᱢᱟᱱᱮ ᱵᱷᱟᱜᱮ ᱜᱮᱵᱤᱱ ᱥᱴᱨᱟᱜᱮᱞᱮᱜ-ᱟ ᱡᱮ ᱱᱚᱣᱟ ᱛᱚ ᱟᱨ ᱢᱚᱪᱟ ᱠᱟᱛᱷᱟ ᱫᱚ ᱵᱟᱝ ᱠᱟᱱᱟ ᱡᱮ, ᱠᱷᱮᱞᱳᱜ ᱦᱚᱸ ᱚᱞᱚᱜ ᱦᱚᱸ ᱥᱟᱶ ᱛᱮ ᱚᱲᱟᱜ ᱦᱮᱱᱟᱜ-ᱟ ᱦᱮᱸ᱾
ᱥᱚᱵ ᱥᱮᱜ ᱴᱟᱭᱤᱢ ᱤᱭᱟᱹ ᱠᱟᱛᱮᱜ ᱜᱮ ᱧᱮᱞ ᱦᱩᱭᱩᱜ ᱜᱮᱭᱟ, ᱵᱟᱠᱷᱟᱡ ᱫᱚ ᱵᱟᱝ ᱦᱩᱭᱩᱜ ᱠᱟᱱᱟ ᱥᱮ?
ᱦᱮᱸ, ᱦᱮᱸ ᱜᱚᱝᱠᱮ ᱟᱹᱰᱤ ᱜᱮᱵᱤᱱ ᱥᱴᱨᱟᱜᱮᱞᱮᱜ-ᱟ ᱛᱚ ᱟᱥᱚᱜ-ᱟᱞᱮ ᱥᱴᱨᱟᱜᱟᱞ ᱵᱤᱱ, ᱞᱟᱦᱟ ᱥᱮᱫ ᱞᱟᱦᱟᱜ ᱵᱤᱱ᱾ ᱟᱞᱮ ᱠᱚᱣᱟᱜ ᱟᱥᱟ ᱵᱷᱚᱨᱥᱟ ᱛᱷᱩᱢ ᱫᱟᱲᱮ ᱡᱷᱚᱛᱚ ᱜᱮ ᱛᱟᱸᱦᱮᱱᱟ ᱟᱵᱤᱱ ᱥᱟᱶ᱾
ᱦᱳᱭ ᱜᱚᱝᱠᱮ᱾ ᱜᱚᱝᱠᱮ ᱟᱯᱮ ᱥᱮᱫ ᱫᱚ ᱱᱚᱝᱠᱟ ᱫᱟᱜ ᱡᱟᱹᱲᱤ ᱠᱚ ᱫᱚ ᱪᱮᱫ ᱞᱮᱠᱟ ᱦᱩᱭ ᱵᱟᱲᱟᱜ ᱠᱟᱱᱟ ᱥᱮ ᱵᱟᱝ?
ᱦᱮᱸ ᱜᱚᱝᱠᱮ ᱫᱟᱜ ᱡᱟᱹᱲᱤ ᱠᱚᱫᱚ ᱮᱠᱟᱞ ᱢᱟᱱᱮ ᱟᱞᱮ ᱫᱚ ᱪᱟᱥ ᱠᱟᱹᱢᱤ ᱯᱩᱨᱟᱹᱣ ᱞᱮᱠᱟᱜᱮ, ᱟᱨ ᱦᱟᱸᱜ ᱵᱟᱨ-ᱯᱮ ᱫᱤᱱ ᱠᱷᱟᱱᱜᱮ ᱮᱠᱟᱞ ᱪᱟᱥ ᱠᱟᱹᱢᱤ ᱠᱚᱫᱚ ᱨᱟᱠᱟᱵᱚᱜ-ᱟ᱾ ᱟᱹᱵᱤᱱ ᱥᱮᱫ ᱫᱚ?
ᱠᱷᱟᱡ ᱢᱟ ᱛᱚ ᱫᱟᱜ ᱠᱚᱢᱟ ᱠᱟᱴᱤᱡ ᱠᱚᱢ ᱜᱮ ᱫᱟᱜ ᱮᱫ᱾
ᱦᱮᱸ ᱱᱤᱭᱟᱹ ᱥᱮᱨᱢᱟ ᱫᱚᱠᱚ ᱞᱟᱹᱭᱮᱫ ᱫᱚ ᱡᱮ ᱵᱚᱨᱥᱟ ᱫᱚ ᱠᱚᱢ ᱜᱮᱭᱟ᱾ ᱟᱞᱮ ᱥᱮᱫ ᱫᱚ ᱛᱟᱦᱚᱞᱮ ᱫᱟᱜ ᱟᱠᱟᱜᱼᱟᱭ ᱟᱯᱮᱥᱮᱫ ᱜᱮ ᱛᱟᱦᱚᱞᱮ ᱵᱟᱝ ᱮ ᱫᱟᱜ ᱠᱟᱜ-ᱟᱭ᱾
ᱦᱳᱭ ᱟᱞᱮ ᱥᱮᱫ ᱚᱱᱟ ᱠᱚ ᱫᱤᱱ ᱞᱟᱦᱟ ᱨᱮᱜᱮ ᱚᱱᱟ ᱵᱟᱨ ᱯᱮ ᱫᱤᱱᱮ ᱡᱟᱹᱯᱩᱫ ᱞᱮᱠᱟᱭ ᱡᱟᱹᱯᱩᱫ ᱟᱠᱟᱫ ᱛᱟᱦᱮᱱᱟ᱾ ᱵᱟᱥ ᱤᱱᱟᱹᱜ ᱜᱮ ᱵᱟᱝᱠᱷᱟᱡ ᱫᱚ ᱚᱱᱠᱟ ᱫᱚ ᱵᱟᱭ ᱫᱟᱜ ᱛᱟᱦᱮᱱᱟ᱾
ᱟᱪᱪᱷᱟ ᱟᱪᱪᱷᱟ᱾ ᱟᱞᱮᱥᱮᱫ ᱫᱚ ᱵᱳᱜᱮᱛᱮ ᱫᱟᱜ ᱠᱟᱜᱼᱟᱭ᱾ ᱫᱚᱢᱮ ᱫᱟᱜ ᱠᱟᱜ-ᱟᱭ ᱡᱮ ᱮᱠᱫᱚᱢ ᱚᱱᱟ ᱵᱟᱸᱱᱫᱷ ᱯᱩᱠᱷᱨᱤ ᱠᱚ ᱡᱷᱚᱛᱚ ᱪᱮᱦᱮᱞ ᱪᱮᱯᱮᱞ ᱟᱠᱟᱱᱟ ᱮᱠᱟᱞ᱾ ᱚᱱᱮ ᱨᱚᱦᱚᱭ ᱠᱷᱮᱛ ᱦᱚᱸ ᱰᱩᱵᱩᱡᱚᱜ ᱠᱟᱱ ᱛᱟᱞᱮᱭᱟ ᱦᱚᱸᱜ-ᱚ ᱱᱚᱝᱠᱟ᱾
ᱟᱪᱪᱷᱟ᱾ ᱛᱚ ᱜᱚᱝᱠᱮ ᱟᱯᱮ ᱥᱮᱫ ᱚᱱᱠᱟ ᱪᱟᱥ ᱠᱟᱹᱢᱤ ᱫᱚ ᱪᱮᱫ ᱞᱮᱠᱟ? ᱟᱪᱪᱷᱟ ᱢᱮᱱᱫᱟᱹᱧ ᱜᱚᱝᱠᱮ ᱟᱯᱮᱥᱮᱫ ᱫᱚ ᱪᱟᱥ ᱠᱟᱹᱢᱤ ᱫᱚ ᱪᱮᱫ ᱞᱮᱠᱟ ᱦᱩᱭᱩᱜ ᱛᱟᱦᱮᱱᱟ ᱚᱱᱛᱮᱫᱚ ᱫᱚᱢᱮ ᱜᱮ?
ᱦᱮᱸ ᱫᱚᱢᱮ ᱜᱮ ᱮᱠᱟᱞ᱾ ᱦᱩᱲᱩ ᱦᱚᱸ ᱫᱚᱢᱮ ᱦᱩᱭᱩᱜ ᱛᱟᱦᱮᱱᱟ ᱟᱨ ᱥᱚᱵᱽᱡᱤ ᱠᱚᱦᱚᱸ ᱫᱚᱢᱮ ᱟᱨ ᱱᱚᱛᱮ ᱟᱞᱩ ᱦᱚᱸ ᱫᱚᱢᱮ᱾
ᱟᱪᱪᱷᱟ᱾ ᱛᱚ ᱜᱚᱝᱠᱮ ᱟᱯᱮᱥᱮᱫ ᱫᱚ ᱪᱟᱥ ᱠᱟᱹᱢᱤ ᱫᱚ ᱪᱮᱫᱞᱮᱠᱟ, ᱱᱚᱝᱠᱟ ᱵᱚᱪᱷᱚᱨ ᱨᱮ ᱢᱤᱫ ᱫᱷᱟᱣ ᱯᱮ ᱨᱚᱦᱚᱭ ᱛᱟᱦᱮᱱᱟ ᱥᱮ ᱱᱚᱝᱠᱟ ᱵᱟᱨ ᱫᱷᱟᱣ?
ᱟᱫᱚ ᱜᱚᱢᱠᱮ ᱱᱟᱦᱟᱜ ᱤᱭᱟᱹ ᱟᱞᱮ ᱡᱟᱦᱟᱸ ᱵᱚᱨᱥᱟ ᱨᱮᱞᱮ ᱪᱟᱥᱟ᱾ ᱱᱚᱣᱟ ᱫᱚ ᱮᱠᱟᱞ ᱢᱟᱱᱮ ᱟᱹᱰᱤ ᱰᱷᱮᱨ ᱜᱮᱛᱚ᱾ ᱟᱫᱚ ᱤᱱᱟᱹᱛᱮ ᱦᱟᱸᱜ ᱫᱷᱚᱨᱚᱱ ᱫᱚ ᱦᱟᱸᱜ ᱵᱟᱝᱠᱚ ᱠᱷᱮᱭᱟᱞᱟᱜ-ᱟ ᱩᱱᱟᱹᱜ᱾ ᱠᱷᱩᱵ ᱢᱤᱫ ᱵᱟᱨ ᱠᱚ ᱨᱚᱦᱚᱭᱟ᱾
ᱟᱪᱪᱷᱟ᱾
ᱟᱫᱚ ᱫᱷᱚᱨᱚᱱ ᱫᱚ ᱦᱟᱸᱜ ᱫᱚᱢᱮ ᱥᱚᱵᱽᱡᱤ ᱠᱚ ᱪᱟᱥᱟ ᱟᱞᱮ ᱥᱮᱫ ᱫᱚ᱾
ᱵᱮᱥ ᱜᱮ᱾
ᱦᱮᱸ ᱦᱚᱸᱜ-ᱚ ᱱᱚᱝᱠᱟ ᱦᱳᱲᱳ ᱛᱮᱠᱤ ᱠᱚ ᱯᱮᱨᱮᱡᱚᱜ ᱠᱟᱱᱟ ᱦᱚᱸᱜ-ᱚ ᱱᱤᱭᱟᱹ ᱵᱚᱨᱥᱟ ᱨᱮᱜᱮ ᱟᱫᱚ ᱩᱱᱟᱹᱜ ᱫᱚ ᱵᱟᱝᱠᱚ ᱠᱷᱮᱭᱟᱞᱟᱜ-ᱟ ᱦᱟᱸᱜ᱾ ᱟᱫᱚ ᱱᱮᱛᱟᱨ ᱫᱚ ᱠᱟᱹᱣᱰᱤ ᱠᱚ ᱦᱚᱸ ᱠᱚ ᱯᱟᱸᱡᱟᱭᱮᱫ-ᱟ ᱠᱚ᱾ ᱛᱚ ᱥᱚᱵᱽᱡᱤ ᱠᱚᱨᱮ ᱠᱟᱹᱣᱰᱤ ᱠᱚ ᱵᱤᱥᱤ ᱧᱟᱢᱚᱜ-ᱟ ᱦᱟᱸᱜ ᱟᱫᱚ ᱤᱱᱨᱮ ᱦᱟᱸᱜ ᱥᱚᱵᱡᱤ ᱠᱚ ᱪᱟᱥᱟ᱾
ᱟᱪᱪᱷᱟ ᱦᱳᱭ᱾ ᱟᱞᱮ ᱦᱚᱥᱮ ᱚᱱᱟ ᱞᱮᱠᱟ ᱚᱱᱠᱟ ᱪᱟᱥ ᱠᱟᱹᱢᱤ ᱠᱚᱫᱚ ᱟᱹᱰᱤ ᱠᱚᱢ ᱜᱮ ᱦᱩᱭᱩᱜ ᱛᱟᱦᱮᱸᱱᱟ᱾ ᱥᱚᱵᱽᱡᱤ ᱠᱚᱦᱚᱸ ᱢᱟᱱᱮ ᱠᱚᱢ ᱜᱮᱠᱚ ᱨᱚᱦᱚᱭᱟ ᱡᱚᱢ ᱵᱟᱠᱷᱨᱟ ᱜᱮᱠᱚ ᱚᱲᱟᱜ ᱡᱚᱢ ᱵᱟᱠᱷᱨᱟ ᱜᱮ᱾ ᱟᱠᱷᱨᱤᱧ ᱛᱮ ᱚᱱᱟ ᱞᱟᱹᱜᱤᱫ ᱦᱚ ᱪᱟᱥ ᱠᱟᱹᱢᱤ ᱠᱚ ᱠᱚᱢᱜᱮ ᱦᱩᱭᱩᱜ-ᱟ᱾
ᱟᱞᱮᱥᱮᱫ ᱫᱚ ᱮᱠᱟᱞ ᱢᱟᱱᱮ ᱡᱚᱢ ᱫᱚ ᱦᱮᱪᱚᱝ ᱯᱟᱞᱮ ᱪᱮᱫ ᱞᱮᱠᱟ ᱪᱚᱝ ᱢᱟᱱᱮ ᱟᱠᱷᱨᱤᱧ ᱜᱮ ᱮᱠᱟᱞ ᱫᱚᱢᱮ ᱴᱟᱨᱜᱮᱴ᱾ ᱡᱮ ᱱᱚᱣᱟ ᱨᱚᱦᱚᱭᱚᱜ ᱠᱟᱱᱟ ᱟᱠᱷᱨᱤᱧ ᱦᱩᱭᱩᱜᱼᱟ ᱦᱚᱸᱜ-ᱚ ᱱᱚᱝᱠᱟᱱ ᱠᱟᱛᱷᱟ᱾
ᱟᱯᱮ ᱥᱮᱫ ᱫᱚ ᱜᱚᱝᱠᱮ ᱱᱚᱝᱠᱟ ᱫᱟᱜ ᱠᱚᱨᱮᱱᱟᱜ ᱫᱚ ᱠᱮᱱᱮᱞ ᱠᱚᱠᱚ ᱵᱮᱱᱟᱣ ᱟᱠᱟᱫ ᱯᱮᱭᱟ ᱥᱮ ᱪᱮᱫ?
ᱠᱮᱱᱮᱞ ᱫᱚ ᱢᱮᱱᱟᱜ ᱫᱚ ᱢᱮᱱᱟᱜ-ᱟ ᱦᱟ. ᱜ ᱞᱮ ᱟᱞᱮ ᱵᱷᱟᱜ ᱠᱨᱮ ᱡᱟᱦᱟ ᱠᱮᱱᱮᱞ ᱧᱩᱨᱩᱣ ᱠᱟᱱᱟ᱾ ᱚᱱᱟ ᱨᱮᱫᱚ ᱫᱟᱜ ᱥᱚᱨᱵᱚᱨᱟ ᱫᱷᱚ ᱵᱟᱹᱱᱩᱜ-ᱟ ᱦᱟᱸᱜ᱾ ᱟᱨ ᱢᱤᱫ ᱯᱟᱥᱮ ᱨᱮ ᱦᱮᱱᱟᱜ-ᱟ ᱠᱮᱱᱮᱞ᱾ ᱚᱱᱟ ᱨᱮᱫᱚ ᱫᱟᱜ ᱥᱚᱨᱚᱵᱚᱨᱚᱦᱚ ᱵᱷᱟᱜᱮ ᱛᱟᱦᱮᱱᱟ᱾ ᱢᱮᱱᱠᱷᱟᱱ ᱚᱱᱟ ᱛᱮᱫᱚ ᱟᱞᱮ ᱫᱚ ᱵᱟᱝᱞᱮ ᱯᱮᱨᱮᱡᱚᱜ-ᱟ᱾ ᱚᱱᱟ ᱠᱮᱱᱮᱞ ᱛᱮᱫᱚ ᱟᱞᱮ ᱥᱮᱫ ᱫᱟᱜ ᱵᱟᱝ ᱦᱤᱡᱩᱜ-ᱟ᱾ ᱟᱫᱚ ᱱᱤᱭᱟᱹ ᱫᱷᱟᱣ ᱫᱚ ᱦᱟᱸᱜ ᱵᱩᱜᱤᱛᱮ ᱫᱟᱜ ᱠᱟ-ᱟᱭ ᱵᱤᱨ ᱠᱚᱨᱮᱱᱟᱜ ᱰᱷᱚᱞ ᱦᱚᱸ ᱫᱚᱢᱮ ᱛᱩᱣ ᱠᱟᱱᱟ᱾ ᱟᱫᱚ ᱤᱱᱟᱹᱛᱮ ᱯᱮᱨᱮᱡ ᱟᱠᱟᱱᱟᱞᱮ ᱱᱤᱭᱟᱹ ᱪᱷᱚᱴ ᱫᱚ᱾ ᱟᱫᱚ ᱡᱟᱣ ᱥᱮᱨᱢᱟ ᱜᱤ ᱟᱫᱚ ᱛᱚ ᱟᱹᱞᱤᱧ ᱡᱟᱟᱞᱤᱧ ᱜᱮᱭᱟᱱ ᱠᱟᱱᱟ᱾ ᱫᱟᱜ ᱫᱚᱞᱤᱧ ᱧᱮᱞ ᱟᱹᱜᱩᱭᱮᱫᱟ ᱛᱚ ᱥᱮᱨᱚᱠᱚᱢ ᱡᱮ ᱦᱚᱸᱜ-ᱚ ᱱᱚᱝᱠᱟ ᱡᱮ ᱵᱟᱭ ᱫᱟᱜ ᱟᱠᱟᱫᱟ᱾ ᱪᱟᱥ ᱵᱟᱝ ᱜᱟᱱᱚᱜ ᱚᱱᱠᱟ ᱫᱚ ᱵᱟᱝᱞᱤᱧ ᱧᱮᱞ ᱟᱠᱟᱫᱟ ᱚᱠᱟ ᱥᱮᱨᱢᱟ ᱦᱚᱸ᱾
ᱚ ᱟᱪᱪᱷᱟ᱾ ᱠᱟᱞᱮ ᱫᱚ ᱱᱮᱞ ᱞᱮᱠᱟ ᱚᱱᱟᱠᱟ ᱫᱚ ᱫᱟᱜ ᱠᱚᱨᱮᱱᱟᱜ ᱵᱮᱵᱚᱥᱛᱟ ᱫᱚ ᱵᱟᱪᱩᱜ ᱠᱟᱫᱟ᱾
ᱚ ᱛᱟᱦᱚᱞᱮ ᱪᱟᱥ ᱠᱟᱹᱢᱤ ᱫᱟᱜ ᱠᱚ ᱵᱮᱵᱚᱥᱛᱛᱟ ᱵᱟᱝ ᱛᱟᱦᱮᱸ ᱢᱟᱱᱮ ᱜᱮ ᱛᱚ ᱪᱟᱥ ᱠᱟᱹᱢᱤ ᱫᱚ ᱮᱴᱠᱮᱴᱚᱬᱮ ᱜᱮᱭᱟ,
ᱦᱳᱭ, ᱧᱮᱞᱤ-ᱟᱹᱧ ᱟᱞᱮ ᱥᱮᱫ ᱫᱚ ᱩᱱᱟᱹᱜ ᱪᱟᱥ ᱠᱚᱦᱚᱸ ᱵᱟᱝ ᱦᱩᱭᱩᱜᱭᱳᱼᱟ ᱢᱟᱱᱮ ᱛᱯᱚᱨ ᱦᱟᱱᱛᱮ ᱱᱟᱛᱮ ᱠᱟᱹᱢᱤ ᱠᱩ ᱠᱩ ᱪᱟᱞᱟᱜ ᱜᱮᱭᱟ ᱚᱠᱚᱭ ᱯᱷᱩᱴᱵᱚᱞ ᱠᱚ ᱜᱟᱛᱮᱭᱟ ᱾ ᱚᱠᱚᱭ ᱱᱮ ᱪᱟᱥ ᱠᱟᱹᱢᱤ ᱫᱚ ᱟᱹᱰᱤ ᱠᱚᱢ ᱜᱮ ᱦᱩᱭᱩᱜᱼᱟ ᱾
ᱦᱮᱸ ᱟᱫᱚ ᱦᱮᱸ ᱱᱚᱣᱟ ᱦᱚ ᱴᱷᱤᱠ ᱠᱟᱛᱷᱟ ᱵᱮᱱ ᱞᱟᱹᱭ ᱠᱟᱫᱟ ᱡᱩᱫᱤ ᱪᱟᱥ ᱠᱟᱹᱢᱤ ᱵᱟᱝ ᱛᱟᱦᱮᱱᱟ, ᱦᱚᱲ ᱛᱚ ᱟᱭᱟᱜ ᱡᱤᱭᱚᱱ ᱠᱷᱟᱸᱰᱟᱣ ᱞᱟᱜᱟᱣ ᱟᱭᱟ ᱡᱟᱦᱟᱸ ᱥᱮᱫ ᱵᱟᱝ ᱡᱟᱦᱟᱸ ᱥᱮᱫ ᱜᱮ ᱨᱟᱥᱛᱟᱭ ᱧᱮᱞᱟᱭ,
ᱚᱲᱟᱜ ᱨᱮ ᱛᱮᱦᱮᱸ ᱠᱟᱛᱮ ᱦᱚᱸ ᱵᱟᱝ ᱜᱟᱱᱚᱜᱼᱟ ᱥᱮ ᱵᱟᱝ ᱡᱟᱦ
ᱵᱟᱝ ᱜᱟᱱᱚᱜ ᱵᱟᱝ ᱜᱟᱱᱚᱜ ᱜᱚᱢᱠᱮ ᱡᱮᱦᱮᱛᱩ ᱵᱚᱱ ᱦᱟᱨᱟ ᱡᱩᱣᱟᱹᱱ ᱠᱟᱱᱟ ᱟᱫᱚ ᱫᱩᱲᱩᱵ ᱠᱟᱛᱮ ᱡᱚᱢ ᱫᱚ ᱟᱫᱚ ᱵᱟᱭ ᱜᱟᱱᱚᱜ ᱟ ᱥᱮ ᱟᱫᱚ ᱠᱤᱪᱷ ᱜᱟᱱ ᱠᱚᱨᱟᱣ ᱞᱟᱜᱟᱜᱼᱟ ᱟᱯᱱᱟᱨ ᱞᱟᱹᱜᱤᱫ ᱦᱚᱸᱛᱚ ᱠᱚᱨᱟᱣ ᱞᱟᱜᱟᱜᱼᱟ,
ᱟᱫᱚ ᱚᱱᱟᱜᱤ,
ᱦᱮᱸᱻ
ᱪᱟᱵᱟᱜ ᱠᱟᱱᱟ ᱛᱚ ᱦᱟ. ᱡᱩᱫᱤ ᱥᱚᱢᱚᱭ ᱵᱮᱱ ᱧᱟᱢ ᱠᱟᱡ ᱴᱷᱤᱠ ᱜᱮᱵᱮᱱ ᱯᱚᱨᱮ ᱵᱮᱱ ᱨᱚᱯᱚᱲᱟ,
ᱦᱮᱸ ᱦᱮᱸ ᱟᱫᱚ ᱦᱟ. ᱜ ᱱᱤᱭᱟᱹ ᱜᱷᱟᱹᱲᱤᱡ ᱡᱩᱫᱤ ᱥᱳᱢᱳᱭ ᱦᱳᱭ ᱟᱵᱤᱱᱟ ᱫᱚᱦᱚᱲᱟ ᱞᱤᱧ ᱠᱚᱞ ᱠᱮᱭᱟ, ᱟᱫᱚ ᱯᱮᱠᱴᱤᱥᱮᱜᱼᱟ ᱵᱤᱱ ᱢᱚᱱᱮ ᱞᱟᱹᱭ ᱫᱟᱵᱤᱱ ᱛᱟᱦᱞᱮ ᱵᱮᱥᱛᱚ ᱜᱮᱭᱟ ᱵᱤᱱ ᱯᱟᱞᱮ,
ᱟᱹᱞᱤᱧ ᱟᱹᱞᱤᱧ ᱞᱤᱧ ᱯᱷᱤᱞᱤᱧ ᱛᱟᱦᱮᱱ ᱠᱷᱟᱱ ᱞᱤᱧ ᱢᱮᱥᱮᱡᱽ ᱵᱤᱱᱟ ᱟᱪᱪᱷᱟ ᱴᱷᱤᱠ ᱯᱷᱳᱱ ᱠᱮᱫ ᱜᱮᱵᱮᱱ ᱱᱟᱦᱱᱟᱜ,
ᱴᱷᱤᱠ ᱜᱮᱭᱟ ᱦᱮᱸ ᱢᱚᱡᱽ ᱠᱟᱛᱷᱟ ᱠᱟ